ᱦᱮᱞᱳ
ᱦᱮᱞᱳ
ᱦᱩᱸ ᱱᱟᱯᱟᱭ ᱜᱮ ᱦᱮᱸ ᱡᱚᱦᱟᱨ ᱜᱮ
ᱦᱳᱭ ᱱᱟᱯᱟᱭ ᱜᱮ ᱟᱯᱮ ᱠᱚᱜᱮ ᱪᱮᱫ ᱞᱮᱠᱟ ᱢᱮᱱᱟᱜ ᱯᱮᱭᱟ
ᱟᱞᱮ ᱦᱚᱸ ᱱᱟᱯᱟᱭ ᱜᱮ
ᱦᱳᱭ ᱟᱨ ᱨᱚᱲ ᱠᱚ ᱵᱮᱥᱛᱮ ᱟᱸᱡᱚᱢᱚᱜ ᱠᱟᱱᱟ
ᱦᱮᱸ ᱵᱮᱥ ᱜᱮ
ᱦᱳᱭ ᱟᱫᱚ ᱛᱚᱵᱮ ᱪᱮᱫ ᱯᱮ ᱪᱤᱠᱟᱹ ᱵᱟᱲᱟᱭᱮᱫ-ᱟ ᱱᱟᱦᱟᱜ ᱱᱚᱣᱟ
ᱱᱤᱛᱚᱜ ᱫᱚ ᱮᱠᱷᱚᱱ ᱫᱚ ᱟᱵᱚ ᱢᱟ ᱵᱟᱲᱟᱭ ᱜᱮ ᱥᱟᱱᱛᱟᱲ ᱦᱚᱯᱚᱱ ᱢᱟ ᱪᱟᱥ ᱠᱟᱹᱢᱤ ᱜᱮᱛᱟ ᱵᱚᱱ ᱢᱟᱨᱟᱝ ᱟᱫᱚ ᱚᱱᱟᱛᱮ ᱪᱟᱥ ᱟᱫᱚ ᱚᱱᱟᱛᱮ ᱵᱮᱥᱤ ᱪᱟᱥ ᱠᱟᱹᱢᱤ ᱨᱮᱠᱚ ᱞᱟᱜᱟᱣ ᱵᱟᱲᱟ ᱠᱟᱱᱟ
ᱦᱳᱭ ᱟᱨ ᱫᱟᱜ ᱡᱟᱹᱲᱤ ᱠᱚ ᱛᱚᱵᱮ ᱪᱮᱫ ᱞᱮᱠᱟ ᱢᱟᱱᱮ ᱟᱨ ᱛᱤᱱᱟᱹᱜ ᱜᱟᱱ ᱪᱟᱥᱵᱟᱥ ᱫᱚ ᱛᱤᱱᱟᱹᱜ ᱥᱟᱺᱜᱤᱧ ᱠᱮᱜ-ᱟ ᱯᱮ
ᱮ ᱠᱷᱚᱱᱚᱜ-ᱚᱭ ᱠᱚ ᱮᱛ-ᱮᱛᱚᱦᱚᱵ ᱦᱩᱭ ᱟᱠᱟᱱᱟ ᱮᱠᱷᱚᱱᱳ ᱮᱛᱚᱦᱚᱵ ᱦᱩᱭ ᱟᱠᱟᱱᱟ ᱪᱮᱫ ᱜᱮ ᱵᱟᱝ ᱪᱤᱠᱟᱣ ᱟᱠᱟᱱᱟ ᱱᱚᱜ-ᱚᱭ ᱛᱚ ᱦᱚ ᱢᱟᱱᱫᱷᱮᱨ ᱦᱤᱞᱚᱜ ᱠᱷᱚᱡ ᱮ ᱫᱟᱜ ᱮᱫᱟ
ᱦᱳᱭ ᱟᱞᱮᱥᱮᱱ ᱦᱚᱸ ᱚᱱᱠᱟ ᱜᱮ ᱱᱚᱜ-ᱚᱭ ᱱᱟᱦᱟᱸᱜ ᱵᱟᱨ ᱯᱮ ᱫᱤᱱ ᱠᱷᱚᱱ ᱜᱮ ᱠᱷᱩᱵᱽ ᱮ ᱫᱟᱜ ᱮᱫ-ᱟ ᱦᱳᱭ ᱥᱮ
ᱦᱩᱸ
ᱢᱟᱱᱮ ᱩᱱᱟᱹᱜ ᱫᱤᱱ ᱫᱚ ᱱᱟᱦᱟᱸᱜ ᱵᱟᱭ ᱫᱟᱜ ᱠᱟᱜ ᱛᱟᱦᱮᱱ ᱛᱮ ᱵᱟᱝᱞᱮ ᱮᱛᱚᱦᱚᱵ ᱠᱟᱜ ᱛᱟᱦᱮᱱᱟ ᱟᱨ ᱡᱮ ᱟᱯᱷᱚᱨ ᱠᱚᱦᱚᱸ ᱦᱩᱰᱤᱧ ᱜᱮ ᱛᱟᱦᱮᱸᱠᱟᱱᱟ ᱟᱫᱚ ᱨᱚᱦᱚᱭ ᱠᱚ ᱵᱟᱝ ᱜᱟᱱᱚᱜ ᱠᱟᱱ ᱛᱟᱦᱮᱱᱛᱮ ᱢᱟᱱᱮ ᱵᱟᱝᱞᱮ ᱮᱛᱚᱦᱚᱵ ᱛᱟᱦᱮᱱᱟ ᱟᱨ ᱱᱤᱛᱚᱜ ᱡᱩᱫᱤ ᱵᱟᱨ ᱯᱮ ᱫᱤᱱ ᱠᱷᱚᱱ ᱵᱮᱱ ᱧᱮᱞᱟ ᱮᱱᱠᱷᱟᱱ ᱟᱹᱰᱤᱜᱟᱱ ᱵᱟᱨ ᱯᱮ ᱫᱤᱱ ᱠᱷᱚᱱ ᱢᱟᱭ ᱫᱟᱜ ᱮᱡ ᱠᱟᱱᱟ ᱱᱤᱛᱚᱜ ᱢᱟ ᱱᱟᱦᱟᱜ ᱨᱚᱦᱚᱭ ᱜᱮ ᱵᱟᱭ ᱜᱟᱱᱚᱜ ᱠᱟᱱᱟ ᱩᱱᱟᱹᱜ ᱠᱟᱡᱟᱠ
ᱮᱠᱷᱚᱱ ᱜᱚᱴᱟ ᱪᱟᱯᱮᱜ ᱠᱟᱱᱟ ᱱᱤᱛᱚᱜ ᱫᱟᱜ ᱟᱹᱰᱤ ᱡᱟᱹᱥᱛᱤ ᱮᱱᱟ
ᱦᱳᱭ ᱨᱚᱦᱚᱭ ᱠᱟᱛᱮᱜ ᱦᱚᱸ ᱱᱟᱦᱟᱜ ᱜᱟᱨᱟᱣ ᱪᱟᱵᱟᱜ-ᱟ ᱟᱫᱚ ᱚᱱᱟ ᱦᱚᱭ ᱟᱨ ᱵᱟᱝ ᱨᱚᱦᱚᱭ ᱦᱚᱭᱥᱮ ᱦᱚᱭ ᱦᱚᱭ
ᱵᱮᱥ ᱥᱤᱠᱬᱤᱡ ᱪᱮᱫ ᱞᱮᱠᱟ ᱟᱯᱮ ᱥᱮᱡ ᱢᱮᱱᱟᱜ ᱠᱚᱣᱟ ᱥᱮ ᱵᱟᱹᱱᱩᱜ ᱠᱚᱣᱟ
ᱟᱹᱰᱤᱜᱟᱱ ᱥᱤᱠᱬᱤᱡ ᱢᱮᱱᱟᱜ ᱠᱚᱣᱟ ᱟᱨ ᱟᱞᱚᱵᱮᱱ ᱞᱟᱹᱭᱟ ᱢᱟᱱᱮ ᱱᱤᱛᱚᱜ ᱥᱤᱠᱬᱤᱡ ᱡᱮ ᱩᱱᱟᱹᱜ ᱠᱚ ᱡᱟᱹᱥᱛᱤ ᱟᱠᱟᱱᱟ ᱢᱟᱱᱮ ᱚᱱᱟ ᱥᱤᱠᱬᱤᱡ ᱫᱩᱯ ᱠᱟᱹᱴᱷᱤ ᱵᱟᱝ ᱡᱮᱨᱮᱫ ᱟᱠ ᱠᱟᱱ ᱠᱷᱟᱱ ᱵᱟᱝ ᱵᱮᱱ ᱛᱟᱦᱮᱸ ᱫᱟᱲᱮᱭᱟᱜᱼᱟ
ᱦᱮᱸ ᱚᱱᱟ ᱜᱮᱧ ᱪᱤᱱᱛᱟᱹᱭ ᱫᱟ ᱦᱚᱸᱜᱼᱚᱭ ᱫᱩᱲᱩᱵ ᱦᱩᱭ ᱠᱟᱱᱟ ᱛᱚ ᱟᱫᱚ ᱨᱮ ᱥᱤᱠᱲᱤᱡ ᱠᱚ ᱤᱧ ᱠᱚ ᱜᱮᱨᱤᱧ ᱠᱟᱱᱟ ᱟᱨ ᱵᱟ ᱠᱩ ᱜᱮᱨ ᱞᱤᱧ ᱠᱷᱟᱱ ᱢᱤᱫ ᱫᱤᱱ ᱤᱧ ᱥᱤᱠᱨᱤᱡ ᱵᱟᱠᱩ ᱛᱟᱸᱦᱮ ᱫᱟᱲᱮᱭᱟᱜᱼᱟ ᱥᱤᱠᱨᱤᱡ
ᱦᱳᱭ ᱚᱱᱟ ᱢᱟ ᱚᱱᱮ ᱱᱮᱛᱟᱨ ᱢᱟ ᱮᱱᱛᱮᱜ ᱪᱮᱫ ᱠᱚ ᱞᱟᱹᱭᱟ ᱦᱮᱲᱮ ᱠᱚᱦᱚᱸ ᱵᱟᱝ ᱵᱚᱱ ᱡᱮᱨᱮᱫᱟ ᱟᱨ ᱥᱤᱸᱫᱩᱣᱟᱹᱨᱤ ᱥᱟᱠᱟᱢ ᱠᱚᱦᱚᱸ ᱵᱟᱝ ᱵᱚᱱ ᱡᱮᱨᱮᱫ ᱮ ᱠᱟᱱᱟ ᱦᱳᱭ ᱥᱮ ᱟᱫᱚ ᱚᱱᱟ ᱞᱮᱠᱟᱛᱮ ᱛᱮ ᱟᱨᱦᱚᱸ ᱱᱟᱦᱟᱜ ᱫᱟᱜ ᱵᱟᱹᱴᱤ ᱛᱷᱟᱹᱨᱤ ᱟᱵᱚᱱ ᱵᱟᱲᱜᱮ ᱥᱮᱱ ᱠᱚᱨᱮ ᱟᱨ ᱱᱟᱞᱤ ᱠᱚ ᱦᱟᱸᱜ ᱛᱟᱸᱦᱮᱱ ᱠᱟᱱ ᱛᱟᱵᱚᱱ ᱫᱚ ᱟᱫᱚ ᱚᱱᱟ ᱠᱚ ᱟᱨᱦᱚᱸ ᱟᱵᱚ ᱟᱹᱛᱩ ᱫᱤᱥᱚᱢ ᱨᱮᱫᱚ ᱪᱮᱫ ᱠᱟᱱᱟ ᱱᱟᱟᱜ ᱵᱟᱲᱜᱮ ᱠᱚ ᱢᱮᱱᱟᱜ ᱫᱚ ᱩᱰᱳᱜ ᱫᱩᱣᱟᱹᱨ ᱠᱷᱚᱱ ᱜᱮ ᱟᱫᱚ ᱥᱤᱠᱲᱤᱡ ᱠᱚᱫᱚ ᱱᱟᱦᱟᱜ ᱟᱹᱰᱤ ᱜᱟᱱ ᱠᱚ ᱦᱤᱡᱩᱜ-ᱟ ᱟᱨ ᱵᱟᱲᱜᱮ ᱨᱮᱱ ᱥᱤᱠᱲᱤᱡ ᱛᱚ ᱵᱟᱰᱟᱭ ᱜᱮ ᱜᱮᱭᱟ ᱵᱮᱱ ᱢᱟᱱᱮ ᱱᱟᱥᱮᱱᱟᱜ ᱠᱚ ᱜᱮᱜᱮᱨᱟ ᱟᱨ ᱟᱹᱰᱤ ᱡᱳᱨ ᱜᱷᱟᱹᱲᱤᱡ ᱵᱟᱵᱟᱫ ᱛᱟᱸᱦᱮᱱᱟ ᱟᱨ ᱵᱟᱡᱟᱨ ᱨᱮᱱ ᱥᱤᱠᱬᱤᱡ ᱢᱟ ᱟᱹᱰᱤ ᱞᱟᱹᱴᱩ ᱞᱟᱹᱴᱩ ᱩᱱᱠᱩ ᱠᱚ ᱢᱟᱱᱟ ᱦᱟᱜ ᱟᱨᱦᱚᱸ ᱵᱟᱝ ᱵᱮᱱ ᱴᱷᱤᱠᱟᱹᱜᱼᱟ ᱢᱟᱱᱮ ᱵᱟᱱᱟᱨ ᱜᱮ ᱵᱟᱝᱠᱚ ᱴᱷᱤᱠᱟ
ᱵᱟᱵᱟᱨᱮ ᱡᱟ ᱥᱤᱠᱲᱤᱡ ᱠᱚ ᱜᱮᱜᱮᱨ ᱠᱟᱱᱟ ᱟᱹᱰᱤ ᱟᱸᱴ ᱵᱟᱵᱟᱫ ᱠᱟᱱᱟ ᱛᱟᱠᱚᱣᱟ ᱱᱚᱝᱠᱟ ᱵᱟᱵᱟᱫ ᱠᱟᱱᱟ ᱟᱹᱰᱤ ᱵᱚᱛᱚᱨ ᱟᱹᱭᱠᱟᱹᱜ ᱵᱚᱛᱚᱨ ᱵᱩᱡᱷᱟᱹᱜ ᱠᱟᱱᱟ
ᱵᱚᱛᱚᱨ ᱢᱟ ᱦᱮᱸ ᱜᱤ ᱢᱟᱱᱮ ᱵᱟᱰᱟᱭ ᱜᱮᱭᱟᱵᱚᱱ ᱛᱚ ᱥᱤᱠᱬᱤᱡ ᱡᱟᱹᱥᱛᱤ ᱠᱚ ᱜᱮᱨ ᱞᱮᱠ ᱠᱷᱟᱱ ᱥᱤᱠᱬᱤᱡ ᱜᱮᱨ ᱛᱮ ᱢᱟᱱᱮ ᱟᱹᱰᱤ ᱜᱟᱱ ᱟᱡᱟᱨ ᱠᱚᱦᱚᱸ ᱦᱩᱭᱩᱜ ᱛᱟᱦᱮᱸᱱ ᱟᱨ ᱡᱟᱦᱟᱸᱭᱟᱜ ᱦᱚᱲᱢᱚ ᱱᱟᱦᱟᱜ ᱠᱚᱢ ᱡᱩᱨᱤ ᱢᱟᱪᱷᱟ ᱢᱮᱱᱟᱜᱼᱟ ᱮᱱ ᱠᱷᱟᱱ ᱠᱷᱟᱱ ᱱᱟᱦᱟᱜ ᱩᱱᱤ ᱫᱚ ᱥᱤᱠᱬᱤᱡ ᱡᱷᱟᱹᱞᱤ ᱞᱟᱜᱟᱣ ᱫᱚ ᱫᱚᱨᱠᱟᱨ ᱠᱟᱱ ᱜᱮᱭᱟ ᱥᱟᱱᱟᱢ ᱦᱚᱲ ᱜᱮ ᱢᱟᱱᱮ ᱥᱤᱠᱬᱤᱡ ᱡᱷᱟᱹᱞᱤ ᱞᱟᱜᱟᱣ ᱫᱚ ᱫᱚᱨᱠᱟᱨ ᱠᱟᱱ ᱜᱮᱭᱟ
ᱱᱤᱛᱚᱜ ᱫᱚ ᱥᱤᱠᱬᱤᱡ ᱡᱷᱟᱹᱞᱤ ᱵᱚᱱ ᱞᱟᱜᱟᱣ ᱞᱮᱠᱷᱟᱱ ᱟᱹᱰᱤ ᱜᱟᱱ ᱡᱤᱱᱤᱥ ᱠᱷᱚᱡ ᱵᱚᱱ ᱵᱟᱧᱪᱟᱜᱼᱟ ᱦᱳᱭ ᱥᱮ
ᱦᱩᱸ ᱟᱫᱚ ᱱᱤᱭᱟᱹ ᱟᱞᱮ ᱫᱚ ᱚᱱᱮ ᱯᱷᱮᱱ ᱞᱟᱜᱟᱣ ᱛᱟᱸᱦᱮᱱ ᱠᱟᱱᱟ ᱛᱚ ᱥᱟᱨᱟᱫᱤᱱ ᱯᱷᱮᱱ ᱟᱫᱚ ᱯᱷᱮᱱ ᱤᱭᱟᱹᱛᱮ ᱠᱷᱟᱹᱛᱤᱨ ᱛᱮ ᱟᱨᱠᱤ ᱥᱤᱠ ᱥᱤᱠᱲᱤᱡ ᱫᱚ ᱵᱟᱠᱚ ᱦᱤᱡᱩᱜ ᱠᱟᱱ ᱜᱮᱭᱟ ᱢᱮᱱᱠᱚ ᱱᱚᱜᱼᱚᱭ ᱱᱟᱥᱮ ᱫᱩᱲᱩᱵ ᱠᱟᱱᱟ ᱢᱤᱫ ᱜᱷᱟᱹᱲᱤᱡ ᱵᱟᱨᱦᱮ ᱥᱮᱫ ᱨᱮ ᱢᱤᱫ ᱜᱷᱟᱲᱤ ᱥᱟᱨᱟ ᱫᱤᱱ ᱠᱚ ᱜᱮᱜᱮᱨ ᱠᱟᱱᱟ ᱥᱤᱠᱲᱤᱡ ᱟᱨᱠᱤ
ᱦᱳᱭ ᱟᱞᱮ ᱥᱮᱱ ᱫᱚ ᱱᱟᱦᱟᱜ ᱯᱷᱮᱱ ᱛᱟᱸᱦᱮᱱ ᱨᱮᱦᱚᱸ ᱢᱟᱱᱮ ᱟᱹᱰᱤ ᱜᱟᱱ ᱜᱮ ᱥᱤᱠᱲᱤᱡ ᱟᱫᱚ ᱧᱤᱫᱟᱹ ᱢᱟ ᱱᱟᱦᱟᱜ ᱯᱷᱮᱱ ᱵᱚᱱ ᱪᱟᱹᱞᱩ ᱠᱟᱛᱮᱜ ᱵᱚᱱ ᱫᱚᱦᱚ ᱠᱟᱱ ᱠᱷᱟᱡ ᱢᱟ ᱟᱹᱰᱤ ᱡᱳᱨ ᱦᱟᱸᱜ ᱨᱮᱭᱟᱲ ᱛᱟᱸᱦᱮᱱ ᱦᱳᱭ ᱥᱮ
ᱟᱫᱚ ᱚᱱᱮ ᱩᱭᱩ ᱯᱚᱴᱚᱢ ᱠᱟᱛᱮᱫ ᱩᱭᱩ ᱯᱚᱴᱚᱢ ᱠᱟᱛᱮᱫ ᱦᱚᱸᱞᱮ ᱤᱭᱟᱹᱜ ᱠᱟᱱ
ᱦᱳᱭ ᱦᱳᱭ ᱟᱫᱚᱜ ᱦᱳᱭ ᱟᱫᱚ ᱵᱚᱞᱮ ᱥᱤᱠᱬᱤᱡ ᱫᱚ ᱵᱚᱞᱮ ᱠᱚ ᱞᱟᱹᱭᱟ ᱵᱚᱞᱮ ᱟᱹᱭᱩᱵ ᱫᱚ ᱟᱹᱛᱩ ᱫᱤᱥᱚᱢ ᱠᱟᱱ ᱠᱷᱟᱱ ᱫᱚ ᱱᱟᱦᱟᱜ ᱡᱟᱸᱦᱟᱱᱟᱜ ᱫᱚ ᱡᱮᱨᱮᱫ ᱞᱟᱹᱠᱛᱤ ᱠᱟᱱ ᱜᱮᱭᱟ ᱟᱨ ᱢᱚᱥᱟ ᱢᱚᱥᱟᱨᱤ ᱫᱚ ᱟᱹᱰᱤ ᱞᱟᱹᱠᱛᱤ ᱠᱟᱱ ᱜᱮᱭᱟ ᱠᱟᱨᱚᱱ ᱦᱩᱭᱩᱜ ᱠᱟᱱᱟ ᱱᱤᱛᱚᱜ ᱥᱤᱠᱲᱤᱡ ᱜᱮᱨ ᱛᱮ ᱡᱟᱦᱟᱸ ᱠᱚ ᱞᱟᱹᱭ ᱟᱨ ᱰᱮᱝᱜᱩ ᱠᱚ ᱢᱮᱞᱮᱨᱤᱭᱟ ᱠᱚ ᱚᱱᱟ ᱠᱚᱫᱚ ᱱᱟᱦᱟᱜ ᱟᱹᱰᱤ ᱞᱟᱹᱴᱩ ᱟᱡᱟᱨ ᱠᱟᱱᱟ
ᱦᱮᱸ ᱦᱮᱸ ᱞᱟᱴᱩ ᱟᱡᱟᱨ ᱢᱟ
ᱦᱳᱭ ᱟᱵᱚ ᱱᱟᱦᱟᱜ ᱡᱩᱫᱤ ᱵᱷᱟᱹᱜᱤ ᱢᱚᱸᱡᱽᱛᱮ ᱵᱟᱝ ᱵᱚᱱ ᱧᱮᱞᱚᱜ ᱠᱟᱱ ᱠᱷᱟᱹᱛᱤᱨ ᱛᱮ ᱟᱹᱰᱤ ᱜᱟᱱ ᱦᱚᱲ ᱦᱩᱭ ᱟᱵᱚᱱ ᱠᱟᱱᱟ ᱟᱨ ᱚᱱᱟ ᱡᱩᱫᱤ ᱦᱩᱭ ᱱᱟ ᱮᱱᱠᱷᱟᱱ ᱡᱟᱦᱟᱸᱭ ᱱᱟᱦᱟᱜ ᱚᱱᱟ ᱨᱮᱱᱟᱜ ᱨᱟᱱ ᱠᱚᱠᱚ ᱵᱟᱰᱟᱭ ᱛᱟᱸᱦᱮᱱ ᱥᱮ ᱚᱱᱟ ᱡᱟᱭᱜᱟ ᱨᱮ ᱢᱟᱱᱮ ᱦᱟᱸᱥᱯᱟᱛᱟᱞ ᱠᱚᱨᱮ ᱠᱚ ᱨᱚᱲ ᱫᱟᱲᱮᱭᱟᱜᱼᱟ ᱩᱱᱠᱩ ᱠᱚ ᱞᱟᱹᱜᱤᱫ ᱫᱚ ᱵᱷᱟᱹᱜᱤ ᱜᱮᱭᱟ ᱢᱮᱱ ᱠᱷᱟᱱ ᱡᱟᱦᱟᱸᱭ ᱦᱚᱲ ᱱᱟᱦᱟᱜ ᱚᱱᱟ ᱠᱚ ᱡᱤᱱᱤᱥ ᱵᱟᱭ ᱵᱟᱰᱟᱭ ᱠᱟᱫᱟ ᱥᱮ ᱵᱟᱭ ᱵᱟᱰᱟᱭ ᱵᱟᱹᱱᱩᱜᱼᱟ ᱾ ᱚᱱᱠᱟᱱ ᱦᱚᱲ ᱞᱟᱹᱜᱤᱫ ᱫᱚ ᱢᱩᱥᱠᱤᱞ ᱜᱮᱭᱟ ᱱᱟᱦᱟᱜ ᱦᱳᱭ ᱥᱮ ᱢᱟᱱᱮ ᱚᱱᱟ ᱛᱮ ᱦᱚᱲ ᱵᱩᱡ ᱦᱚᱸᱭ ᱫᱟᱲᱮᱭᱟᱜᱼᱟ ᱾ ᱚᱱᱮ ᱚᱱᱠᱟᱱ ᱡᱤᱱᱤᱥ ᱠᱟᱱᱟ ᱾
ᱦᱮᱸ ᱩᱸ ᱤᱭᱟᱹ ᱥᱤᱠᱲᱤᱡ ᱠᱷᱚᱡ ᱚᱱᱟ ᱛᱮᱜᱮ ᱛᱚ ᱤᱭᱟᱹ ᱨᱮ ᱥᱟᱺᱜᱤᱧ ᱨᱮ ᱛᱟᱸᱦᱮᱱ ᱫᱚᱨᱠᱟᱨ ᱠᱟᱱᱟ ᱞᱮᱠᱟᱛᱮ ᱾
ᱦᱳᱭ ᱟᱨ ᱢᱟᱱᱮ ᱛᱤᱱᱟᱹᱜ ᱼᱼ ᱟᱵᱚ ᱵᱟᱹᱲᱤᱡᱼᱟᱜ ᱛᱟᱸᱦᱮᱱ ᱛᱟᱵᱚᱱᱟ ᱥᱮ ᱡᱮᱢᱚᱱ ᱵᱟᱲᱜᱮ ᱜᱟᱡᱟᱲ ᱠᱚ ᱥᱩᱨ ᱠᱷᱚᱱ ᱟᱨ ᱡᱮᱢᱚᱱ ᱼᱼ ᱟ ᱞᱮᱰ ᱫᱟᱜ ᱠᱚ ᱚᱱᱠᱟ ᱛᱟᱸᱦᱮᱱᱟ ᱵᱟᱹᱴᱤ ᱼᱼ ᱛᱷᱟᱹᱨᱤ ᱠᱚ ᱵᱚᱱ ᱜᱟᱥᱟᱣ ᱛᱟᱸᱦᱮᱱᱟ ᱛᱚ ᱚᱱᱠᱟ ᱢᱟᱹᱭᱞᱟᱹ ᱡᱤᱱᱤᱥ ᱠᱷᱚᱡ ᱜᱮ ᱱᱟᱦᱟᱜ ᱥᱤᱠᱬᱤᱡ ᱠᱚ ᱫᱚ ᱠᱚ ᱡᱟᱱᱟᱢᱚᱜ ᱠᱟᱱᱟ ᱦᱳᱭ ᱥᱮ ᱾
ᱦᱮᱸ ᱚᱱᱟ ᱦᱚᱸᱠᱚ ᱡᱟᱱᱟᱢᱚᱜ ᱠᱟᱱ ᱜᱮᱭᱟ ᱚᱸᱰᱮ ᱠᱷᱚᱱ ᱜᱮ ᱾ ᱚᱱᱟ ᱜᱮ ᱛᱟᱠᱚ ᱼᱼ
ᱦᱳᱭ ᱾ ᱟᱫᱚ ᱟᱵᱚ ᱱᱟᱦᱟᱜ ᱚᱱᱟ ᱫᱚ ᱟᱵᱚ ᱩᱯᱚᱨ ᱨᱮ ᱠᱟᱱᱟ ᱛᱤᱱᱟᱹᱜ ᱱᱟᱦᱟᱜ ᱥᱟᱯᱷᱟ ᱥᱟᱹᱯᱷᱤ ᱵᱚᱱ ᱛᱟᱦᱮᱱᱟ ᱼᱼ ᱛᱤᱱᱟᱹᱜ ᱵᱷᱟᱜᱤ ᱛᱮᱵᱚᱱ ᱥᱟᱯᱷᱟ ᱥᱟᱹᱯᱷᱤᱭᱟ ᱡᱟᱭᱜᱟ ᱠᱚ ᱩᱱᱟᱹᱜ ᱜᱮ ᱱᱟᱦᱟᱜ ᱵᱷᱟᱜᱤ ᱫᱚ ᱦᱮᱸ ᱥᱮ ᱾
ᱦᱮᱸ ᱦᱮᱸ ᱾
ᱥᱤᱸᱠᱲᱤᱡ ᱟᱨ ᱼᱼ ᱦᱳᱭ ᱟᱨ ᱠᱚ ᱦᱩᱭᱮᱱᱟ ᱨᱚᱸ ᱡᱟᱦᱟᱸᱭ ᱨᱚᱸ ᱫᱚ ᱱᱟᱦᱟᱜ ᱼᱼ ᱟᱡᱟᱨ ᱵᱤᱢᱟᱨ ᱠᱩ ᱤᱫᱤ ᱵᱟᱲᱟᱭᱟ ᱦᱟᱱᱛᱮ ᱱᱟᱛᱮ ᱚᱱᱠᱟᱱ ᱠᱩ ᱠᱟᱱᱟ ᱠᱚ ᱾
ᱦᱩᱸ ᱾
ᱮᱸ ᱡᱮᱢᱚᱱ ᱵᱮᱱ ᱞᱟᱹᱭᱟ ᱵᱟᱹᱲᱤᱡ ᱼᱼ ᱡᱟᱭᱜᱟ ᱠᱷᱚᱡ ᱮ ᱟᱵ ᱦᱮᱡ ᱟᱠᱟᱱᱟ ᱟᱨ ᱫᱟᱠᱟ ᱩᱛᱩ ᱠᱚᱨᱮ ᱱᱟᱦᱟᱜ ᱮ ᱟᱵᱚᱜ ᱠᱟᱱᱟ ᱾ ᱟᱨ ᱚᱱᱟ ᱵᱚᱱ ᱡᱚᱢᱮᱜᱼᱟ ᱛᱚ ᱚᱱᱟᱛᱮ ᱱᱟᱦᱟᱜ ᱟᱡᱟᱨ ᱵᱮᱢᱟᱨ ᱯᱟᱥᱱᱟᱜ ᱠᱟᱱᱟ ᱦᱳᱭ ᱥᱮ ᱾
ᱦᱮᱸ ᱯᱟᱥᱱᱟᱜ ᱠᱟᱱᱟ ᱚᱱᱟ ᱛᱮᱦᱚᱸ ᱾
ᱦᱳᱭ ᱟᱫᱚ ᱨᱚᱸ ᱠᱚᱸᱦᱚ ᱵᱚᱞᱮ ᱟᱹᱰᱤ ᱢᱟᱱᱮ ᱼᱼ ᱟᱹᱰᱤ ᱥᱚᱱᱛᱚᱨ ᱠᱟᱛᱮᱫ ᱡᱟᱦᱟᱸ ᱡᱮᱢᱚᱱ ᱫᱟᱠᱟ ᱩᱛᱩ ᱠᱚᱨᱮ ᱩᱱᱟᱹᱜ ᱵᱟᱝ ᱠᱚ ᱟᱵᱚᱜ ᱥᱮ ᱵᱟᱝ ᱵᱚᱱ ᱟᱵ ᱦᱚᱪᱚ ᱟᱠᱚ ᱼᱼ ᱠᱚ ᱦᱳᱭ ᱥᱮ ᱾
ᱦᱮᱸ ᱾
ᱟᱨ ᱛᱚᱵᱮ ᱱᱤᱛᱚᱜ ᱫᱚ ᱟᱯᱮ ᱪᱮᱫ ᱠᱚᱯᱮ ᱠᱟᱹᱢᱤ ᱵᱟᱲᱟᱭᱮᱜᱼᱟ ᱪᱟᱥ ᱵᱟᱥ ᱪᱷᱟᱲᱟ?
ᱪᱟᱥᱵᱟᱥ ᱪᱷᱟᱲᱟ ᱟᱯᱱᱟᱨᱟᱜ ᱢᱟ ᱠᱟᱹᱢᱤ ᱢᱮᱱᱟᱜ ᱟᱠᱟᱜ ᱟᱫᱚ ᱚᱱᱟ ᱠᱚᱜᱮ ᱠᱟᱹᱢᱤ ᱵᱟᱲᱟ ᱦᱩᱭᱩᱜ ᱜᱮᱭᱟ ᱾
ᱦᱳᱭ ᱦᱳᱭ ᱾
ᱫᱚ ᱚᱱᱛᱮ ᱨᱮ ᱜᱤ ᱪᱟᱞᱟᱜ ᱦᱩᱭᱩᱜᱼᱟ ᱚᱠᱛᱚ ᱨᱮ ᱟᱨᱠᱤ ᱾
ᱦᱳᱭ ᱱᱤᱛᱳᱜ ᱢᱟ ᱧᱮᱞᱚᱜ ᱠᱟᱱᱟ ᱥᱮ ᱫᱤᱱ ᱫᱤᱱᱛᱮ ᱼᱼ
ᱦᱮᱸ ᱪᱮᱜ ᱞᱮᱠᱟ ᱞᱟ. ᱭ ᱢᱮ ᱾ ᱚᱻ ᱟᱫᱚ ᱚᱱᱟ ᱠᱟᱹᱢᱤ ᱨᱮᱜᱤ ᱡᱚᱯᱲᱟᱣ ᱛᱟᱦᱮᱱ ᱦᱩᱭᱩᱜ ᱛᱮ ᱥᱟᱨᱟ ᱫᱤᱱ ᱪᱟᱞᱟᱜ ᱦᱩᱭᱩᱜᱼᱟ ᱢᱟᱱᱮ ᱪᱮᱫ ᱞᱮᱠᱟ ᱪᱟᱞᱟᱣ ᱮᱱᱟᱢ ᱫᱚᱥᱴᱟ ᱥᱚᱢᱚᱭ ᱟᱵᱟᱨᱮᱢ ᱦᱤᱡᱩᱜᱼᱟ ᱼᱼ ᱥᱟᱲᱮ ᱪᱟᱨ ᱵᱟᱡᱮ ᱾ ᱟᱫᱚ ᱚᱱᱟ ᱠᱷᱟᱹᱛᱤᱨ ᱛᱮ ᱟᱨᱠᱤ ᱼᱼ ᱟᱨ ᱮᱴᱟᱜ ᱠᱟᱹᱢᱤ ᱠᱚ ᱫᱚ ᱵᱟᱝ ᱜᱟᱱᱚᱜᱼᱟ ᱪᱟᱥ ᱠᱟᱹᱢᱤ ᱠᱚ ᱨᱮᱦᱚᱸ ᱥᱚᱢᱚᱭ ᱵᱟᱝ ᱧᱟᱢᱚᱜ ᱠᱟᱱᱟ ᱾
ᱦᱳᱭ ᱛᱟᱦᱚᱞᱮ ᱟᱯᱮ ᱫᱚ ᱯᱮ ᱪᱟᱥᱵᱟᱥ ᱛᱟᱦᱮᱱᱟ ᱥᱮ ᱵᱟᱝ?
ᱪᱟᱥᱵᱟᱥ ᱫᱚ ᱠᱚᱨᱟᱣ ᱦᱩᱭᱩᱜ ᱡᱟ ᱩᱰᱤ ᱚᱲᱟᱜ ᱨᱮ ᱡᱚᱢ ᱞᱟᱹᱜᱤᱫ ᱛᱮ ᱟᱨᱠᱤ ᱡᱮᱱᱚ ᱪᱟᱣᱞᱤ ᱡᱮᱱᱚ ᱵᱟᱝ ᱠᱤᱨᱤᱧ ᱦᱩᱭᱩᱜ ᱾ ᱪᱟᱣᱞᱤ ᱠᱤᱨᱤᱧ ᱞᱮᱱᱠᱷᱟᱡ ᱜᱮ ᱛᱚ ᱚᱥᱩᱵᱤᱫᱷᱟ ᱵᱟᱠᱷᱟᱡ ᱚᱠᱚᱭ ᱪᱟᱥᱼᱟᱭ ᱪᱟᱥ ᱦᱚᱲ ᱦᱚᱸ ᱵᱟᱹᱱᱩᱜ ᱠᱚ ᱛᱟᱞᱮᱭᱟ ᱾
ᱦᱳᱭ ᱪᱟᱥ ᱼᱼ ᱠᱚ ᱩᱛᱩ ᱛᱮᱭᱟᱜ ᱠᱚ ᱢᱟᱱᱮ ᱟᱹᱰᱤ ᱜᱟᱱ ᱱᱤᱛᱚᱜ ᱫᱚ ᱫᱚᱨ ᱟᱠᱟᱱᱟ ᱵᱟᱝ ᱵᱚᱱ ᱪᱟᱥ ᱠᱷᱟᱡ ᱪᱮᱫ ᱵᱚᱱ ᱡᱚᱢᱟ ᱦᱮᱸ ᱥᱮ ᱾
ᱦᱮᱸ ᱚᱱᱟ ᱢᱟ ᱠᱟᱱ ᱜᱮ ᱛᱟᱦᱮᱸ ᱾
ᱦᱩᱸ ᱟᱫᱚ ᱚᱱᱮ ᱚᱱᱠᱟ ᱞᱮᱠᱟ ᱡᱩᱫᱤ ᱵᱟᱝ ᱵᱮᱱ ᱪᱟᱥᱼᱟ ᱼᱼ ᱛᱚ ᱪᱤᱫ ᱵᱮᱱ ᱡᱚᱢᱟ ᱢᱮᱱᱛᱮ ᱚᱱᱟᱛᱮ ᱪᱟᱥ ᱦᱩᱭᱩᱜ ᱠᱟᱱ ᱜᱮᱭᱟ ᱡᱟ ᱩᱰᱤᱜ ᱦᱳᱭ ᱥᱮ ᱾
ᱦᱮᱸ ᱾
ᱠᱟᱨᱚᱱ ᱫᱚ ᱦᱩᱭᱩᱜ ᱠᱟᱱᱟ ᱱᱤᱛᱳᱜ ᱼᱼ ᱫᱤᱱ ᱫᱤᱱᱛᱮ ᱥᱟᱱᱟᱢ ᱡᱤᱱᱤᱥ ᱨᱮᱱᱟᱜ ᱫᱚᱨ ᱠᱚ ᱵᱟᱹᱲᱛᱤ ᱤᱫᱤ ᱠᱮᱫᱟ ᱨᱟᱠᱟᱵ ᱪᱟᱞᱟᱣ ᱮᱱᱟ ᱟᱫᱚ ᱼᱼ ᱡᱟᱦᱱᱟᱜ ᱡᱤᱱᱤᱥ ᱡᱩᱫᱤ ᱠᱤᱨᱤᱧ ᱵᱷᱚᱨᱥᱟ ᱢᱮᱱᱟᱜ ᱵᱚᱱᱟ ᱮᱱᱠᱷᱟᱱ ᱫᱚ ᱟᱹᱰᱤ ᱜᱟᱱ ᱴᱟᱠᱟ ᱯᱚᱭᱥᱟ ᱼᱼ ᱠᱩ ᱪᱟᱞᱟᱜ ᱠᱟᱱ ᱛᱟᱵᱚᱱᱟ ᱟᱫᱚ ᱤᱱᱟᱹᱜᱮ ᱡᱩᱫᱤ ᱚᱲᱟᱜ ᱨᱮ ᱡᱚᱢ ᱥᱩᱢᱩᱝ ᱵᱚᱱ ᱪᱟᱥ ᱼᱼ ᱛᱚ ᱩᱛᱩ ᱛᱮᱭᱟᱜ ᱦᱩᱭᱱᱟ ᱪᱟᱣᱞᱮ ᱮᱢᱟᱱ ᱛᱮᱭᱟᱜ ᱥᱚᱵᱡᱤ ᱡᱟᱦᱟᱱᱟᱜ ᱠᱚ ᱜᱤ ᱦᱳᱭ ᱥᱮ ᱾
ᱦᱮᱸ ᱦᱮᱸ
ᱛᱚ ᱴᱟᱠᱟ ᱯᱚᱭᱥᱟ ᱠᱚᱦᱚᱸ ᱵᱟᱧᱪᱟᱜ ᱠᱟᱱ ᱛᱟᱵᱚᱱᱟ ᱟᱨ ᱡᱚᱢ ᱠᱚᱛᱮ ᱦᱚᱸ ᱥᱚᱨᱯᱷᱟ ᱵᱩᱡᱩᱜ ᱠᱟᱱᱟ ᱦᱳᱭᱥᱮ
ᱦᱮᱸ ᱚᱱᱟ ᱢᱟ ᱵᱩᱡᱷᱟᱹᱜ ᱜᱮ ᱱᱤᱡᱮᱨᱟᱜ ᱛᱟᱦᱮᱱ ᱠᱷᱟᱱ ᱫᱚ ᱵᱟᱝ ᱛᱤᱱᱟᱹᱜ ᱢᱚᱡ ᱟᱢ ᱠᱩᱥᱤ ᱞᱮᱠᱟᱢ ᱡᱚᱢ ᱫᱟᱲᱤᱭᱟᱜ ᱡᱚᱠᱷᱚᱱ ᱛᱚᱠᱷᱚᱱ ᱟᱨ ᱵᱟᱝ ᱛᱟᱦᱮᱱ ᱦᱮᱸᱛᱚ ᱡᱚᱢ ᱫᱟᱲᱤᱜ ᱵᱟᱢ ᱜᱮᱢ ᱡᱚᱢ ᱫᱟᱲᱤᱜ ᱮᱴᱟᱜ ᱠᱤᱨᱤᱧ ᱵᱷᱚᱨᱥᱟ ᱫᱚ ᱟᱰᱤ ᱢᱩᱥᱠᱤᱞ ᱜᱮ ᱡᱚᱢ ᱫᱚ ᱱᱤᱡᱮᱨ ᱢᱚᱛᱚ ᱞᱮᱠ ᱢᱚᱱᱮᱨ ᱢᱚᱛᱚ ᱫᱚ ᱵᱟᱢ ᱡᱚᱢ ᱫᱟᱲᱤᱜ-ᱟ
ᱦᱳᱭ ᱦᱳᱭ ᱟᱪᱪᱷᱟ ᱱᱤᱛᱚᱜ ᱧᱮᱞᱚᱜ ᱠᱟᱱᱟ ᱦᱩᱰᱩᱨ ᱵᱤᱡᱽᱞᱤ ᱛᱮ ᱟᱹᱰᱤ ᱜᱟᱱ ᱦᱚᱲ ᱠᱚ ᱵᱟᱹᱲᱤᱡᱚᱜ ᱠᱟᱱᱟ ᱟᱫᱚ ᱚᱱᱟ ᱠᱚ ᱤᱫᱤ ᱠᱟᱛᱮᱜ ᱟᱵᱤᱱ ᱪᱮᱫ ᱵᱮᱱ ᱞᱟᱹᱭᱟ ᱠᱟᱹᱴᱤᱡ ᱞᱟᱹᱭ ᱵᱤᱱ ᱥᱮ
ᱟᱥᱚᱞ ᱫᱚ ᱦᱩᱭᱩᱜ ᱠᱟᱱᱟ ᱡᱮ ᱦᱟᱱᱟ ᱦᱩᱰᱩᱨ ᱡᱮ ᱩᱱ ᱚᱠᱛᱚ ᱠᱚ ᱪᱟᱞᱟᱣ ᱠᱚᱜᱼᱟ ᱢᱟᱴᱷ ᱨᱮ ᱦᱮᱸ ᱢᱟᱴᱷ ᱨᱮᱢᱟᱠᱚ ᱛᱟᱦᱮᱱ ᱠᱟᱱ ᱜᱮ ᱚᱱᱟ ᱥᱟᱶᱛᱮ ᱱᱮᱛᱟᱨ ᱢᱟ ᱡᱚᱛᱚ ᱦᱚᱲᱟᱜ ᱛᱤ ᱨᱮᱜᱮ ᱢᱳᱵᱟᱭᱤᱞ ᱛᱟᱠᱚ ᱢᱳᱚᱵᱟᱭᱤᱞ ᱠᱚ ᱥᱚᱸᱜᱮ ᱠᱟᱜ ᱠᱟᱱᱟ ᱦᱩᱰᱩᱨ ᱵᱤᱡᱽᱞᱤ ᱨᱮᱦᱚᱸ ᱢᱳᱚᱵᱟᱭᱤᱞ ᱠᱚ ᱵᱟᱠᱚ ᱚᱯᱷ ᱛᱟᱠᱚ ᱜᱮᱭᱟ ᱦᱮᱸ
ᱤᱱᱟᱹ ᱥᱟᱶᱛᱮ ᱡᱮ ᱱᱚᱜᱚᱭ ᱦᱩᱰᱩᱨ ᱵᱤᱡᱽᱞᱤ ᱠᱚ ᱛᱚᱠᱷᱚᱱ ᱜᱮ ᱦᱟᱱᱮ ᱫᱟᱨᱮ ᱵᱩᱴᱟᱹ ᱨᱮ ᱠᱚ ᱩᱢᱩᱞᱚᱜᱼᱟ ᱫᱟᱨᱮ ᱵᱩᱴᱟᱹᱨᱮ ᱩᱢᱩᱞᱚᱜ ᱵᱟᱝ ᱫᱚᱨᱠᱟᱨ ᱠᱟᱱᱟ ᱟᱢ ᱡᱟᱦᱟᱸ ᱨᱮᱜᱮᱢ ᱪᱟᱞᱟᱜ ᱟᱨ ᱵᱤᱡᱽᱞᱤ ᱫᱟᱭ ᱚᱸᱰᱮᱜ ᱜᱮ ᱢᱟᱱᱮ ᱫᱩᱲᱩᱵ ᱢᱮ ᱦᱮᱸ ᱢᱤᱫᱴᱮᱡ ᱯᱤᱰᱷᱟᱹ ᱢᱟᱴᱷ ᱨᱮ ᱡᱩᱫᱤᱢ ᱪᱟᱞᱟᱣ ᱠᱷᱟᱱ ᱯᱤᱰᱷᱟᱹ ᱞᱟᱛᱟ ᱨᱮ ᱫᱩᱲᱩᱵ ᱠᱚᱜ ᱢᱮ ᱟᱨ ᱵᱟᱠᱷᱟ ᱫᱚ ᱟᱨᱠᱤ ᱢᱤᱫᱴᱮᱱ ᱢᱟᱱ ᱪᱮᱫ ᱢᱮᱱᱟ ᱮᱱᱠᱟᱱ ᱡᱟᱭᱜᱟ ᱨᱮᱜᱮ ᱯᱷᱟᱠᱟ ᱨᱮᱜᱮ ᱟᱨᱠᱤ ᱱᱩᱨᱩᱵ ᱢᱮ ᱛᱟᱦᱚᱞᱮ ᱫᱚ ᱴᱷᱤᱠ ᱜᱮᱭᱟ ᱢᱟᱱᱮ ᱟᱞᱚᱢ ᱛᱤᱸᱜᱩ ᱠᱚᱜᱼᱟ ᱛᱤᱜᱩ ᱠᱚᱜ ᱞᱮᱱᱠᱷᱟᱱ ᱫᱚ ᱚᱥᱩᱵᱤᱫᱷᱟ ᱟᱞᱚᱢ ᱫᱟᱹᱲᱟ ᱡᱟᱦᱟᱸ ᱨᱮᱜᱮᱢ ᱛᱟᱦᱮᱱᱟ ᱫᱩᱲᱩᱵ ᱛᱤᱲᱩᱵ ᱢᱮ ᱵᱚᱛᱚᱨᱚᱜ ᱠᱟᱱ ᱠᱷᱟᱡ ᱵᱤᱡᱽᱞᱤ ᱛᱮ ᱞᱩᱛᱩᱨ ᱥᱮᱫ ᱠᱟᱛᱟᱢ ᱛᱤ ᱛᱮ ᱟᱨ ᱚᱸᱰᱮ ᱜᱮ ᱛᱷᱤᱨ ᱠᱟᱛᱮ ᱫᱩᱲᱩᱵ ᱠᱚᱢ
ᱚᱱᱟ ᱦᱚᱸ ᱟᱹᱰᱤ ᱵᱮᱥ ᱵᱮᱱ ᱞᱟᱹᱭ ᱠᱮᱜᱼᱟ ᱟᱨ ᱢᱤᱫᱴᱟᱝ
ᱟᱨ ᱢᱤᱫᱴᱤᱡ ᱠᱟᱛᱷᱟᱧ ᱞᱟᱹᱭᱟᱢᱟ ᱠᱟᱱᱟ ᱱᱤᱭᱟᱹ ᱡᱤᱱᱤᱥ ᱠᱟᱱᱟ ᱡᱮ ᱚᱱᱟ ᱫᱚ ᱮᱢᱚᱱ ᱡᱤᱱᱤᱥ ᱠᱟᱱᱟ ᱦᱮᱸ ᱡᱟᱦᱟᱸ ᱥᱮᱸᱜᱮᱞ ᱵᱚᱞᱮ ᱢᱟᱱᱮ ᱡᱟᱦᱟᱸ ᱡᱤᱱᱤᱥ ᱮ ᱧᱮᱞ ᱧᱟᱢᱟ ᱟᱠᱚᱨᱥᱚᱱᱟ ᱟᱨᱠᱤ ᱪᱮᱫ ᱞᱮᱠᱟ ᱡᱟᱦᱟᱸ ᱫᱚ ᱟᱨᱠᱤ ᱩᱥᱩᱞ ᱜᱮᱭᱟ ᱚᱱᱟ ᱡᱤᱱᱤᱥᱮ ᱟᱠᱨᱚᱥᱚᱱᱟ ᱦᱳᱭ ᱢᱟᱱᱮ ᱟᱢ ᱡᱩᱫᱤ ᱚᱱᱟ ᱢᱟᱴᱷᱨᱮ ᱡᱩᱫᱤ ᱚᱠᱚᱭ ᱵᱟᱹᱱᱩᱜ ᱯᱷᱟᱸᱠᱟ ᱜᱮ ᱢᱟᱴᱷ ᱢᱟ ᱛᱟᱦᱮᱱ ᱜᱮᱭᱟ ᱮᱫᱚᱢ ᱥᱚᱢᱚᱭ ᱟᱫᱚ ᱡᱟᱦᱟᱸ ᱡᱟᱭᱜᱟ ᱨᱮ ᱤᱭᱟᱹ ᱵᱟᱹᱱᱩᱜᱼᱟ ᱫᱟᱨᱮ ᱜᱮ ᱵᱟᱹᱱᱩᱜ ᱦᱮᱸ ᱟᱨ ᱚᱸᱰᱮ ᱜᱮ ᱟᱢᱮᱢ ᱛᱤᱸᱜᱩ ᱟᱠᱟᱱᱟ ᱛᱟᱦᱞᱮ ᱟᱢ ᱴᱷᱮᱱ ᱜᱮ ᱚᱱᱟ ᱫᱚ ᱧᱩᱨᱩᱜᱼᱟ ᱪᱮᱫᱟᱜ ᱥᱮ ᱟᱢᱫᱚ ᱩᱥᱩᱞ ᱜᱮ ᱚᱸᱰᱮ ᱢᱮᱱᱟᱢ ᱛᱚᱠᱷᱚᱱ ᱫᱚ ᱟᱢ ᱫᱚ ᱩᱥᱩᱞ ᱜᱮ ᱢᱮᱱᱟᱢᱟ ᱛᱤᱸᱜᱩ ᱢᱮᱱᱟᱢᱟ ᱛᱟᱦᱚᱞᱮ ᱚᱱᱟ ᱡᱤᱱᱤᱥᱴᱟᱜ ᱫᱚ ᱟᱢ ᱴᱷᱮᱱ ᱜᱮ ᱦᱤᱡᱩᱜᱼᱟ
ᱦᱳᱭ ᱚᱱᱟ ᱢᱟ ᱟᱹᱰᱤ ᱵᱮᱥ ᱵᱮᱱ ᱞᱟᱹᱭ ᱠᱮᱜᱼᱟ ᱟᱨ ᱚᱱᱟ ᱥᱟᱶ ᱥᱟᱶ ᱛᱮ ᱟᱨ ᱢᱤᱫᱴᱟᱱ ᱡᱤᱱᱤᱥ ᱢᱮᱱᱟᱜᱼᱟ ᱡᱟᱦᱟᱸ ᱫᱚ ᱱᱤᱛᱚᱜ ᱢᱟᱱᱮ ᱡᱚᱛ ᱤᱭᱟᱹᱛᱮ ᱠᱷᱮᱛ ᱠᱚ ᱟᱹᱰᱤ ᱞᱚᱜᱚᱱ ᱵᱚᱱ ᱪᱟᱞᱟᱜ ᱠᱟᱱᱟ ᱫᱟᱜ ᱟᱹᱥᱳᱨ ᱠᱮᱫᱟ ᱚᱱᱟ ᱢᱟᱱᱮ ᱫᱟᱜ ᱟᱥᱩᱨ ᱛᱚᱨᱟ ᱫᱚ ᱚᱠᱟ ᱛᱮᱦᱚᱸ ᱩᱰᱩᱠ ᱵᱟᱝ ᱞᱟᱹᱠᱛᱤ ᱠᱟᱱᱟ ᱟᱨ ᱚᱱᱟ ᱥᱟᱶᱛᱮ ᱢᱟᱱᱮ ᱫᱟᱜ ᱥᱩᱢᱚᱭ ᱦᱚᱸ ᱫᱟᱜ ᱵᱮᱱ ᱧᱮᱞᱮᱜᱼᱟ ᱛᱚ ᱟᱵᱮᱱ ᱱᱟᱦᱟᱜ ᱟᱞᱩ ᱵᱮᱱ ᱪᱟᱞᱟᱜᱼᱟ ᱵᱟᱦᱨᱮ ᱥᱮᱱ ᱦᱳᱭ ᱥᱮ
ᱟᱨᱦᱚ ᱢᱤᱫ ᱵᱟᱨ ᱱᱚᱝᱠᱟ ᱦᱩᱭᱩᱜ ᱠᱟᱱᱟ ᱱᱮᱛᱟᱨ ᱢᱟᱱᱮ ᱚᱲᱟᱜ ᱠᱚᱨᱮ ᱦᱚᱸᱵᱚᱱ ᱩᱢᱩᱞᱚᱜᱼᱟ ᱥᱮ ᱛᱚ ᱚᱱᱟ ᱨᱮᱦᱚᱸ ᱢᱟᱱᱮ ᱱᱟᱦᱟᱜ ᱵᱟᱧᱪᱟᱣ ᱵᱟᱝ ᱦᱩᱭᱩᱜ ᱠᱟᱱᱟ ᱦᱳᱭ ᱥᱮ ᱵᱟᱝᱠᱚ ᱵᱟᱧᱪᱟᱜ ᱠᱟᱱᱟ ᱟᱫᱚ ᱠᱟᱨᱚᱱ ᱦᱩᱭᱩᱜ ᱠᱟᱱᱟ ᱱᱤᱛᱚᱜ ᱫᱚ ᱱᱚᱣᱟ ᱦᱩᱰᱩᱨ ᱵᱤᱡᱽᱞᱤ ᱟᱹᱰᱤ ᱟᱸᱴ ᱜᱮ ᱡᱟᱹᱥᱛᱤ ᱟᱠᱟᱱᱟ ᱟᱫᱚ ᱚᱱᱟ ᱠᱷᱟᱹᱛᱤᱨ ᱛᱮ ᱟᱹᱞᱤᱧ ᱞᱤᱧ ᱢᱮᱱᱟ ᱱᱤᱛᱚᱜ ᱡᱟᱦᱟᱸ ᱥᱚᱨᱠᱟᱨ ᱤᱥᱠᱩᱞ ᱠᱚᱨᱮ ᱠᱚ ᱞᱟᱜᱟᱣᱮᱫᱼᱟ ᱢᱟᱱᱮ ᱱᱚᱣᱟ ᱦᱩᱰᱩᱨ ᱵᱤᱡᱽᱞᱤ ᱠᱷᱟᱹᱛᱤᱨ ᱥᱮᱸᱜᱮᱞ ᱠᱚ ᱟᱞᱚ ᱧᱩᱨᱩᱜ ᱢᱟ
ᱟᱫᱚ ᱚᱱᱠᱟᱜ ᱜᱮ ᱡᱩᱫᱤ ᱟᱵᱚ ᱟᱛᱳ ᱢᱩᱪᱟᱹᱫ ᱠᱚᱨᱮ ᱦᱚᱸ ᱥᱮ ᱟᱵᱚ ᱟᱛᱳ ᱴᱚᱞᱟ ᱨᱮᱦᱚᱸ ᱢᱤᱫᱴᱟᱝ ᱜᱟᱱ ᱠᱚ ᱞᱟᱜᱟᱣ ᱠᱟᱜ ᱠᱷᱟᱱ ᱟᱵᱚ ᱦᱚᱲ ᱦᱚᱲᱢᱟ ᱦᱮᱸᱜᱮ ᱚᱱᱟ ᱥᱟᱶ ᱥᱟᱶ ᱛᱮ ᱜᱟᱹᱭ ᱰᱟᱺᱝᱨᱤ ᱠᱚᱣᱟᱜ ᱦᱚᱸ ᱡᱤᱭᱚᱱ ᱵᱟᱧᱪᱟᱜᱼᱟ ᱦᱳᱭ ᱥᱮ ᱠᱟᱨᱚᱱ ᱦᱩᱭᱩᱜ ᱠᱟᱱᱟ ᱦᱩᱰᱩᱨ ᱵᱤᱡᱽᱞᱤ ᱥᱚᱢᱚᱭ ᱚᱠᱚᱭ ᱫᱚ ᱠᱩᱞᱦᱤ ᱢᱩᱪᱟᱹᱫ ᱥᱮ ᱥᱮᱜ ᱮ ᱪᱟᱞᱟᱣ ᱟᱠᱟᱱᱟ ᱥᱮ ᱚᱠᱚᱭ ᱫᱚ ᱱᱟᱦᱟᱜ ᱡᱟᱦᱟᱸ ᱥᱮᱡ ᱮ ᱪᱟᱞᱟᱣ ᱟᱠᱟᱱᱟ ᱢᱟᱱᱮ ᱟᱛᱩ ᱵᱷᱳᱨ ᱨᱮᱜᱮ ᱟᱫᱚ ᱟᱛᱩ ᱵᱷᱳᱨ ᱨᱮ ᱡᱚᱫᱤ ᱚᱱᱠᱟᱱᱟᱜ ᱡᱤᱱᱤᱥ ᱡᱟᱦᱟᱱᱟᱜ ᱦᱟᱸᱜ ᱛᱟᱦᱮᱱ ᱠᱟᱱ ᱛᱟᱵᱚᱱᱟ ᱮᱱᱠᱷᱟᱱ ᱫᱚ ᱢᱟᱱᱮ ᱛᱷᱚᱲᱟ ᱨᱩᱠᱷᱤᱭᱟᱹ ᱵᱚᱱᱟᱭ ᱟᱨ ᱡᱩᱫᱤ ᱚᱱᱠᱟ ᱪᱮᱫ ᱦᱚᱸ ᱵᱟᱝ ᱢᱮᱱᱟᱜᱼᱟ ᱟᱨ ᱡᱩᱫᱤ ᱫᱟᱨᱮ ᱠᱚ ᱢᱮᱱᱟᱜᱼᱟ ᱱᱮᱛᱟᱨ ᱢᱟ ᱢᱟᱱᱮ ᱛᱟᱞᱮ ᱫᱟᱨᱮ ᱥᱮ ᱟᱹᱰᱤ ᱜᱟᱱ ᱚᱱᱠᱟ ᱫᱟᱨᱮ ᱢᱮᱱᱟᱜᱼᱟ ᱫᱟᱨᱮ ᱠᱚ ᱵᱟᱭ ᱵᱟᱪᱷᱟᱣ ᱮᱼᱟ ᱦᱳᱭᱥᱮ᱾ ᱟᱫᱚ ᱡᱟᱦᱟᱱᱻ ᱫᱟᱨᱮ ᱨᱮᱜᱮ ᱢᱟᱱᱮ ᱚᱱᱠᱟ ᱦᱩᱭᱩᱜ ᱠᱟᱱᱟ᱾ ᱟᱫᱚ ᱚᱱᱮ ᱚᱱᱟ ᱞᱮᱠᱟᱛᱮ ᱵᱚᱞᱮ ᱞᱤᱧ ᱞᱟᱹᱭᱮᱼᱟ ᱵᱚᱞᱮ ᱵᱚᱞᱮ ᱚᱱᱟ ᱞᱮᱠᱟ ᱛᱮᱞᱤᱧ ᱞᱟᱹᱭᱮᱼᱟ ᱵᱚᱞᱮ ᱱᱮᱛᱟᱨ ᱫᱚ